ᱥᱟᱹᱜᱩᱱ ᱥᱮᱛᱟᱜ
ᱦᱩᱸ ᱥᱟᱹᱜᱩᱱ ᱥᱮᱛᱟᱜ ᱛᱟᱨᱯᱚᱨ ᱱᱟᱯᱟᱭ ᱵᱟᱲᱟ ᱜᱮ
ᱦᱮᱸ ᱱᱟᱯᱟᱭ ᱵᱟᱲᱟ ᱜᱮ
ᱛᱟᱯᱚᱨᱮ ᱟᱢᱜᱮ ᱪᱮᱫ ᱞᱮᱠᱟ᱾
ᱞᱟᱹᱭ ᱫᱟᱞᱤᱧ ᱜᱚᱝᱠᱮ ᱟᱹᱞᱤᱧ ᱟᱜ ᱨᱚᱲ ᱠᱞᱤᱭᱟᱨ ᱟᱸᱡᱚᱢᱚᱜ ᱠᱟᱱᱟ ᱛᱚ
ᱦᱮᱸ ᱟᱸᱡᱚᱢᱚᱜ ᱠᱟᱱᱟ ᱠᱞᱤᱭᱟᱨ ᱜᱮ ᱟᱨ ᱤᱭᱟᱹ ᱟᱹᱞᱤᱧᱟᱜ ᱨᱚᱲ
ᱦᱳᱭ ᱜᱚᱢᱠᱮ ᱟᱹᱵᱤᱱᱟᱜ ᱦᱚᱸ ᱠᱞᱤᱭᱟᱨ ᱜᱮ ᱟᱸᱚᱢᱚᱜ ᱠᱟᱱᱟ᱾
ᱟᱪᱪᱷᱟ ᱟᱪᱪᱷᱟ ᱛᱟᱯᱚᱨᱮ ᱪᱮᱫ
ᱛᱟᱦᱚᱞᱮ ᱜᱚᱝᱠᱮ ᱪᱮᱫ ᱠᱚᱵᱮᱱ ᱪᱤᱠᱟᱹ ᱵᱟᱲᱟᱭᱫᱟ ᱛᱟᱦᱞᱮ
ᱦᱮᱸ ᱢᱮᱱᱟᱜ ᱞᱤᱧ ᱜᱮᱭᱟ ᱱᱚᱜ-ᱚᱭ ᱱᱤᱛᱚᱜ ᱫᱚ ᱱᱚᱝᱠᱟ ᱢᱟᱴᱷ ᱠᱚᱨᱮ ᱜᱮ ᱠᱟᱹᱢᱤ ᱵᱟᱲᱟ ᱦᱩᱭᱩᱜ ᱠᱟᱱᱟ ᱨᱚᱦᱚᱭ ᱠᱟᱹᱢᱤ ᱠᱚ ᱮᱛᱚᱦᱚᱵ ᱟᱠᱟᱱᱟ ᱛᱚ
ᱚᱸ
ᱟᱪᱪᱷᱟ
ᱜᱚᱝᱠᱮ ᱟᱞᱮ ᱥᱮᱫ ᱢᱟ ᱱᱚᱛᱮ ᱦᱚᱸ ᱫᱟᱜ ᱡᱟᱹᱲᱤ ᱵᱟᱝ ᱠᱷᱟᱹᱛᱤᱨ ᱛᱮ ᱨᱚᱦᱚᱭ ᱠᱚᱦᱚᱸ ᱠᱟᱹᱴᱤᱡ ᱵᱟᱝ ᱮᱛᱚᱦᱚᱵ ᱦᱩᱭ ᱟᱠᱟᱱᱟ᱾
ᱳ ᱛᱟᱦᱚᱞᱮ ᱚᱱᱛᱮ ᱫᱚ ᱤᱭᱟᱹ ᱫᱟᱜ ᱡᱟᱹᱲᱤ ᱫᱚ ᱵᱟᱝ ᱦᱩᱭᱩᱜ ᱠᱟᱱᱟ ᱥᱮ ᱪᱮᱫ?
ᱵᱟᱝ ᱜᱚᱝᱠᱮ ᱥᱮᱨᱚᱠᱚᱢ ᱫᱚ ᱫᱟᱜ ᱡᱟᱹᱲᱤ ᱫᱚ ᱵᱟᱝ ᱦᱩᱭ ᱟᱠᱟᱱᱟ ᱢᱟᱨᱟᱝ ᱧᱚᱜ ᱫᱚ ᱦᱩᱭ ᱞᱮᱱᱠᱷᱟᱱ ᱟᱹᱰᱤ ᱱᱟᱯᱟᱭ ᱠᱚᱜ ᱜᱮᱭᱟ ᱨᱚᱦᱚᱭ ᱠᱚ ᱢᱟᱲᱟᱝ ᱛᱮ ᱦᱩᱭ ᱠᱚᱜᱼᱟ᱾
ᱦᱮᱸ
ᱛᱟᱦᱚᱞᱮ ᱜᱚᱝᱠᱮ ᱛᱟᱦᱚᱞᱮ ᱟᱲᱮ ᱞᱟᱜᱚ ᱠᱚᱫᱚ ᱯᱮ ᱯᱩᱨᱟᱹ ᱠᱮᱫᱼᱟ ᱥᱮ ᱵᱟᱝ
ᱦᱮᱸ ᱚᱱᱟᱠᱚ ᱪᱟᱞᱟᱜ ᱠᱟᱱ ᱜᱮᱭᱟ ᱮᱠᱷᱚᱱ ᱦᱚᱸ ᱟᱫᱚ ᱟᱞᱮ ᱫᱚ ᱦᱟᱱᱮ ᱡᱟᱦᱟᱸ ᱵᱟᱹᱭᱦᱟᱹᱲ ᱠᱚ ᱢᱮᱱᱟᱜᱼᱟ ᱚᱱᱟ ᱠᱚᱨᱮᱜ ᱜᱮ ᱨᱚᱦᱚᱭ ᱫᱚ ᱦᱩᱭᱩᱜ ᱠᱟᱱᱟ ᱦᱟᱜ ᱟᱫᱚ ᱟᱜᱸ ᱱᱚᱝᱠᱟ ᱜᱷᱩᱴᱩ ᱠᱚᱨᱮ ᱫᱚ ᱮᱠᱷᱚᱱ ᱱᱚᱝᱠᱟ ᱫᱟᱜ ᱛᱮᱫᱚ ᱵᱟᱝ ᱫᱟᱜᱚᱜᱼᱟ ᱟᱞᱮ ᱱᱚᱛᱮ ᱱᱚᱛᱮ ᱫᱚ ᱵᱟᱹᱞᱤ ᱦᱟᱥᱟ ᱛᱚ
ᱚᱸ ᱜᱚᱝᱠᱮ
ᱟᱫᱚ ᱛᱟᱦᱚᱞᱮ ᱤᱭᱟᱹ ᱚᱱᱠᱟ ᱱᱚᱝᱠᱟᱱ ᱥᱮᱨᱢᱟ ᱫᱟᱜ ᱛᱮᱫ ᱚᱠᱟ ᱨᱮᱦᱚ ᱸ ᱠᱤᱱᱛᱩ ᱵᱟᱝ ᱛᱤᱸᱜᱩᱱ ᱠᱟᱱᱟ ᱠᱷᱮᱛ ᱨᱮᱫᱚ ᱫᱟᱜ ᱫᱚ
ᱚ
ᱚᱝᱠᱟ
ᱦᱳᱭ ᱜᱚᱝᱠᱮ ᱪᱮᱛᱟᱱ ᱥᱮᱜ ᱠᱚᱦᱚᱸ ᱵᱟᱹᱭᱦᱟᱹᱲ ᱠᱚᱨᱮ ᱦᱚᱸ ᱡᱩᱫᱤ ᱥᱮᱨᱚᱠᱚᱢ ᱡᱩᱫᱤ ᱫᱟᱜᱽ ᱡᱟᱹᱲᱤ ᱠᱮᱭᱟᱭ ᱠᱷᱟᱱ ᱥᱮᱨᱚᱠᱚᱢ ᱵᱷᱟᱜᱤ ᱠᱚᱜᱼᱟ ᱵᱷᱡᱟᱹᱣ ᱞᱮᱱᱠᱷᱟᱱ ᱚᱛ ᱠᱚ ᱫᱟᱜᱽ ᱠᱚ ᱛᱟᱦᱮᱸᱱ ᱠᱚᱜᱼᱟ᱾
ᱛᱟᱦᱮᱸ ᱠᱚᱜᱼᱟ ᱦᱮᱸ,
ᱛᱟᱦᱚᱞᱮ ᱜᱚᱝᱠᱮ ᱛᱟᱦᱞᱮ ᱠᱷᱚᱛ ᱠᱚᱯᱮ ᱛᱟᱦᱚᱞᱮ ᱪᱷᱩᱲᱤᱭᱟᱹ ᱠᱟᱜᱼᱟ ᱥᱮ ᱵᱟᱝ ᱛᱟᱦᱞᱮ ᱵᱟᱹᱫᱽ ᱠᱚᱨᱮ?
ᱦᱮᱸ ᱪᱷᱩᱲᱭᱟᱹᱣ ᱦᱩᱭ ᱠᱟᱱᱟ ᱠᱷᱚᱛ ᱠᱚᱫᱚ᱾
ᱛᱟᱦᱚᱞᱮ ᱜᱚᱝᱠᱮ ᱛᱟᱦᱞᱮ ᱟᱯᱮ ᱫᱚ ᱚᱠᱟᱴᱟᱜ ᱠᱷᱚᱛ ᱯᱮ ᱵᱮᱵᱚᱦᱟᱨ ᱜᱮᱭᱟ ᱜᱚᱝᱠᱮ ᱟᱯᱮᱥᱮᱜ?
ᱟᱞᱮ ᱫᱚ ᱱᱚᱣᱟ ᱡᱟᱦᱟᱸ ᱟᱵᱚᱣᱟᱜ, ᱤᱭᱟᱹᱜᱮ ᱱᱚᱣᱟ᱾ ᱡᱟᱦᱟᱸ ᱟᱵᱚᱣᱟᱜ ᱰᱟᱝᱨᱤ ᱜᱩᱨᱤᱜ ᱠᱚᱜᱮ ᱟᱨᱠᱤ,
ᱦᱳᱭ ᱜᱚᱝᱠᱮ ᱦᱳᱭ ᱜᱚᱝᱠᱮ ᱚᱱᱟᱜᱮ ᱜᱚᱝᱠᱮ ᱵᱷᱟᱜᱮᱭᱟ ᱪᱮᱫᱟᱜ ᱥᱮ ᱠᱷᱮᱛ ᱫᱤ ᱫᱤ ᱫᱤᱭᱚ ᱛᱟᱨᱯᱚᱨᱮ ᱚᱱᱟ ᱫᱚ ᱨᱚᱦᱚᱭ ᱫᱟᱵᱚᱱ ᱠᱷᱚᱛ ᱵᱚᱱ ᱡᱟᱦᱟᱸ ᱵᱚᱱ ᱮᱢᱟᱜ ᱠᱟᱱᱟ ᱵᱚ ᱚᱱᱟᱠᱷᱟᱱ ᱛᱚᱞᱟ ᱵᱚᱱ ᱨᱚᱦᱚᱭ ᱫᱟ ᱦᱩᱲᱩ ᱪᱟᱣᱞᱮ ᱠᱟᱛᱮ ᱵᱚᱱ ᱡᱚᱢᱫᱟ ᱟᱵᱚ, ᱚᱱᱟᱜᱮ ᱜᱩᱨᱤᱜ ᱠᱷᱚᱛ ᱜᱮ ᱵᱷᱟᱜᱮᱭᱟ᱾ ᱥᱟᱨ ᱠᱷᱚᱭ ᱫᱚ ᱥᱟᱨ ᱠᱷᱟᱭ ᱫᱚ ᱜᱚᱝᱠᱮ ᱠᱷᱮᱛ ᱦᱚᱸ ᱟᱹᱰᱤ ᱵᱮᱥᱤ ᱜᱮ ᱵᱟᱹᱲᱤᱡᱚᱜ ᱠᱟᱱᱟ ᱥᱟᱶᱼᱥᱟᱶ ᱛᱮ ᱟᱨ ᱛᱤᱡᱩ ᱠᱚᱦᱚᱸ ᱩᱱᱠᱩ ᱦᱚᱸᱠᱚ ᱜᱩᱡᱩᱜ ᱠᱟᱱᱟ ᱟᱨ ᱦᱚᱲᱢᱚ ᱯᱚᱠᱠᱷᱮ ᱦᱚᱸ ᱠᱟᱹᱴᱤᱜ ᱠᱷᱚᱛᱤ ᱦᱚᱸ ᱠᱷᱚᱛᱤ ᱧᱚᱜ ᱜᱮᱭᱟ᱾ ᱟᱫᱚ ᱤᱱᱟᱹᱴᱟᱜ ᱤᱯᱷᱮᱠᱴ ᱫᱚ ᱫᱚ ᱵᱟᱝ ᱦᱤᱡᱩᱜ ᱠᱟᱱᱟ ᱢᱤᱫ ᱫᱷᱟᱣ ᱨᱮ ᱥᱟᱨ ᱫᱤᱠ ᱫᱤᱭᱮ, ᱟᱫᱚᱤᱱᱜ ᱦᱚᱲᱢᱚ ᱠᱷᱚᱛᱤ ᱤᱫᱤ ᱫᱟᱭ ᱛᱚ ᱱᱮᱛᱟᱨ ᱢᱟ ᱧᱮᱞᱚᱜ ᱠᱟᱱᱟ ᱡᱮ ᱟᱹᱰᱤ ᱠᱚᱢ ᱵᱚᱭᱚᱥ ᱨᱮ ᱦᱚᱲ ᱠᱚ ᱜᱩᱡᱩᱜ ᱠᱟᱱᱟ᱾
ᱜᱩᱡᱩᱜ ᱠᱟᱱᱟ ᱮᱠᱫᱚᱢ ᱦᱩᱸ ᱦᱩᱸ ᱦᱩᱸ᱾
ᱛᱚ ᱚᱱᱮ ᱡᱮ ᱜᱚᱝᱠᱮ ᱚᱱᱟ ᱥᱟᱨ ᱫᱤᱭᱮ ᱡᱚᱢ ᱡᱚᱢ ᱡᱚᱢ ᱡᱚᱢᱟᱵᱚ ᱦᱚᱲᱢᱚ ᱦᱚᱸᱵᱚᱱ ᱥᱟᱨ ᱤᱫᱤᱭᱮᱜ ᱠᱟᱱ ᱵᱤᱥ ᱤᱫᱤᱭᱮᱜ ᱞᱮᱠᱟ,
ᱦᱩᱸ ᱥᱟᱹᱨᱤᱜᱮ ᱚᱱᱟ ᱨᱮᱱᱟᱜ ᱠᱟᱨᱚᱱ ᱠᱚᱫᱚ ᱚᱱᱟ ᱠᱚᱜᱮ ᱠᱟᱱᱟ ᱚᱱᱮ ᱡᱮ ᱡᱚᱛᱚ ᱜᱮᱛᱚ ᱡᱟᱦᱟᱸᱱ ᱡᱤᱱᱤᱥ ᱜᱮ ᱟᱵᱚ ᱡᱟᱦᱟᱸᱱ ᱡᱤᱱᱤᱥ ᱜᱮᱵᱚᱱ ᱨᱚᱦᱚᱭ ᱮᱜᱼᱟ ᱥᱟᱨ ᱥᱟᱨ ᱵᱷᱤᱛᱤ ᱠᱚᱫᱚ ᱵᱟᱝ ᱦᱩᱭᱩᱜ ᱠᱟᱱᱟ᱾
ᱦᱳᱭ ᱜᱚᱝᱠᱮ,
ᱟᱫᱚ ᱚᱱᱟ ᱚᱱᱟ ᱛᱮᱜᱮ ᱟᱵᱚᱣᱟᱜ ᱦᱚᱲᱢᱚ ᱠᱚᱫᱚ ᱟᱹᱰᱤ ᱞᱚᱜᱚᱱ ᱜᱮ ᱱᱟᱥᱟᱜ ᱠᱟᱱᱟ᱾
ᱦᱳᱭ, ᱜᱩᱨᱤᱜ ᱠᱷᱚᱛ ᱢᱟ ᱜᱚᱝᱠᱮ ᱞᱟᱦᱟᱛᱮᱵᱚᱱ ᱯᱟᱹᱦᱤᱞ ᱦᱟᱯᱲᱟᱢ ᱦᱚᱲ ᱠᱚᱫᱚ ᱧᱮᱞ ᱦᱩᱭ ᱠᱟᱱᱟ ᱡᱮ ᱜᱩᱨᱤᱜ ᱠᱷᱚᱛ ᱵᱤᱥᱤ ᱠᱚ ᱵᱮᱵᱚᱦᱟᱨ ᱛᱮ᱾ ᱩᱱᱠᱩ ᱢᱟᱛᱚ ᱫᱟᱲᱮ ᱠᱚᱦᱚᱸ ᱥᱟᱶᱼᱥᱟᱶ ᱛᱮᱠᱚ ᱩᱱᱠᱚ ᱠᱟᱹᱢᱤ ᱡᱚᱝ ᱛᱟᱠᱚ ᱩᱱᱠᱩ ᱦᱚᱲᱢᱚ ᱛᱟᱠᱚ ᱦᱚᱸ᱾ ᱩᱱᱟᱹᱜ ᱨᱳᱜᱽ ᱟᱡᱟᱨ ᱦᱚᱸ ᱩᱱᱟᱹᱜ ᱵᱟᱝ ᱛᱟᱦᱮᱸᱱ ᱠᱟᱱ ᱛᱮ,
ᱵᱟᱝ ᱵᱟᱝ᱾
ᱱᱮᱛᱟᱨ ᱢᱟ ᱜᱚᱝᱠᱮ ᱡᱟᱦᱟᱸ ᱛᱤᱱᱟᱹᱜ ᱫᱤᱥᱚᱢ ᱦᱚᱸ ᱞᱟᱦᱟ ᱪᱟᱞᱟᱜ ᱠᱟᱱᱟ ᱚᱝᱠᱟᱜᱮ ᱦᱚᱲᱢᱚ ᱠᱚᱦᱚᱸ ᱦᱚᱲᱢᱚ ᱡᱤᱣᱤ ᱦᱚᱸ ᱨᱳᱜᱽ ᱡᱟᱛᱟ ᱟᱨᱚ ᱵᱤᱥᱤ ᱦᱚᱸ ᱯᱮᱨᱮᱜ ᱪᱟᱞᱟᱜ ᱠᱟᱱᱟ᱾
ᱦᱮᱸᱦᱮᱸ ᱥᱟᱨᱤᱜᱮ᱾ ᱟᱨ ᱚᱝᱠᱟ ᱜᱮ ᱯᱟᱹᱦᱤᱞ ᱦᱚᱲ ᱫᱚ ᱧᱮᱞ ᱠᱚᱵᱤᱱ ᱡᱮ ᱩᱱᱠᱩ ᱚᱛᱷᱚᱪᱚ ᱟᱸᱻᱪᱮᱫ ᱦᱚᱸ ᱢᱟᱱᱮ ᱮᱸᱻ ᱚᱝᱠᱟᱱᱟᱜ ᱤᱭᱟᱹ ᱫᱚ ᱨᱳᱜᱽ ᱟᱡᱟᱨ ᱠᱚ ᱵᱟᱝ ᱧᱟᱢ ᱠᱚᱣᱟ ᱛᱟᱯᱚᱨᱮ ᱵᱟᱧ ᱪᱟᱣ ᱦᱚᱸ ᱚᱱᱠᱟ ᱟᱹᱰᱤ ᱫᱤᱱ ᱜᱮᱠᱚ ᱵᱟᱧᱪᱟᱜ
ᱟᱨ ᱟᱹᱰᱤ ᱫᱤᱱ ᱠᱚ ᱵᱟᱧᱪᱟᱜ ᱠᱟᱱ ᱛᱟᱦᱮᱸᱜ᱾
ᱦᱩᱸ ᱦᱩᱸ,
ᱜᱚᱝᱠᱮ ᱟᱨ ᱩᱱᱠᱩᱣᱟᱜ ᱫᱟᱲᱮ ᱢᱟ ᱦᱚᱸ ᱜᱚᱝᱠᱮ ᱞᱟᱹᱞᱟᱹᱭ ᱵᱟᱝ ᱞᱟᱜᱟ-ᱟ ᱟᱹᱰᱤ ᱟᱹᱰᱤ ᱡᱟᱹᱥᱛᱤ ᱜᱮ ᱫᱟᱲᱮ, ᱱᱮᱛᱟᱨ ᱢᱟ ᱜᱚᱝᱠᱮ ᱟᱫᱚ ᱥᱟᱢᱟᱱᱱᱚ, ᱦᱳᱭ ᱥᱮ᱾ ᱡᱟᱦᱟᱱᱟᱜ ᱜᱮ ᱵᱮᱥᱤ ᱫᱚ ᱵᱟᱝ ᱳᱭ ᱯᱚᱧᱪᱟᱥ ᱠᱮᱡᱤ ᱱᱟᱜ ᱦᱩᱲᱩ ᱡᱩᱫᱤᱢ ᱫᱤᱯᱤᱞ ᱪᱚᱭᱟ ᱞᱟᱹᱭᱟ ᱫᱚᱢᱮ ᱦᱟᱢᱟᱞ ᱠᱟᱱᱟ᱾
ᱦᱮᱸ᱾
ᱟᱨ ᱞᱟᱦᱟᱛᱮ ᱨᱮᱱ ᱦᱚᱲ ᱢᱟ ᱟᱫᱚ ᱛᱟᱲᱟᱢ ᱛᱮᱜᱮ ᱜᱚᱴᱟ ᱜᱮᱠᱚ ᱪᱟᱞᱟᱜ ᱠᱟᱱ ᱛᱟᱦᱮᱸᱜ ᱥᱮ ᱜᱚᱝᱠᱮ᱾ ᱛᱟᱲᱟᱢ ᱯᱟᱹᱨᱠᱟᱹᱣ ᱦᱚᱲ, ᱱᱮᱛᱟᱨ ᱢᱟ ᱜᱚᱝᱠᱮ ᱛᱟᱲᱟᱢ ᱛᱮᱦᱚᱸ ᱵᱟᱠᱚ ᱪᱟᱞᱟᱣ ᱞᱟᱹᱜᱤᱫᱚᱜᱼᱟ, ᱥᱟᱭᱠᱮᱞ ᱵᱟᱝᱠᱷᱟᱱ᱾
ᱦᱮᱸ᱾ ᱦᱮᱸ ᱮᱸ ᱱᱮᱛᱟᱨ ᱥᱟᱢᱟᱱᱱᱚ ᱠᱟᱹᱴᱤᱡ-ᱮ ᱮᱸ ᱚᱲᱟᱜ ᱠᱷᱚᱱᱟᱜ ᱛᱳᱫ ᱞᱮᱱᱠᱷᱟᱱ ᱜᱮ ᱥᱟᱭᱠᱮᱞ, ᱱᱚᱝᱠᱟ ᱢᱚᱴᱚᱨ ᱥᱟᱭᱠᱮᱞ ᱡᱟᱦᱟᱱᱟᱜ ᱜᱮ᱾
ᱦᱳᱭ ᱜᱚᱝᱠᱮ᱾ ᱚᱱᱮ ᱡᱮ ᱜᱚᱝᱠᱮ ᱟᱵᱚ ᱫᱚ ᱚᱱᱮ ᱵᱚᱱ ᱯᱟᱹᱨᱠᱟᱹᱣ ᱟᱠᱟᱱ ᱚᱱᱮ, ᱡᱮ ᱜᱟᱹᱰᱤ ᱨᱮ ᱫᱮᱡ ᱯᱟᱹᱨᱠᱟᱹ ᱯᱟᱹᱨᱠᱟᱹ ᱜᱚᱝᱠᱮ ᱦᱮᱸ ᱜᱟᱹᱰᱤ ᱦᱚᱸ ᱵᱷᱟᱜᱮᱭᱟ ᱜᱚᱝᱠᱮ ᱟᱫᱚ ᱥᱟᱺᱜᱤᱧ ᱠᱚ ᱪᱟᱞᱟᱣ ᱠᱚᱫᱚ ᱜᱟᱹᱰᱤ ᱠᱚᱜᱮ ᱵᱷᱟᱹᱜᱮᱭᱟ᱾
ᱦᱮᱸ ᱦᱮᱸ᱾
ᱮ ᱡᱟᱥ ᱞᱚᱜᱚᱱ ᱧᱚᱜ ᱡᱟᱛᱮᱢ ᱛᱤᱭᱟᱹᱜ ᱢᱟ᱾ ᱚᱱᱟ ᱠᱷᱟᱛᱤᱨ ᱜᱟᱹᱰᱤ ᱛᱮ ᱪᱟᱞᱟᱣ, ᱦᱮᱛᱟᱨ ᱜᱚᱝᱠᱮ ᱟᱫᱚ ᱡᱟᱦᱟᱸ, ᱚᱱᱮ ᱡᱮ ᱠᱷᱮᱛᱨᱮ ᱡᱟᱦᱟᱸ, ᱠᱮᱢᱤᱠᱮᱞ ᱡᱟᱛᱤᱭᱚ ᱡᱟᱦᱟᱸ ᱥᱟᱨ ᱠᱚᱵᱚᱱ ᱮᱢᱟᱜ ᱠᱟᱱᱟ, ᱚᱱᱟ ᱠᱚ ᱦᱩᱲᱩ ᱪᱟᱣᱞᱮ ᱠᱟᱛᱮᱫ ᱡᱚᱢ ᱠᱟᱛᱮ ᱡᱟᱦᱟᱸ ᱵᱚᱱ ᱡᱚᱢ ᱮᱫᱟ, ᱚᱱᱟ ᱥᱟᱶ ᱥᱟᱶᱛᱮ ᱦᱚᱲᱢᱚ ᱡᱤᱣᱤ ᱦᱚᱸ ᱠᱷᱚᱛᱤ ᱠᱚᱨ ᱟᱹᱜᱩᱭᱮᱫᱟ ᱟᱨ ᱡᱟᱦᱟᱱᱟᱜ ᱡᱟᱦᱟᱱᱟᱜ ᱡᱩᱫᱤ ᱵᱤᱥᱤ ᱧᱚᱜ ᱡᱩᱫᱤ ᱦᱟᱢᱟᱞ ᱡᱤᱱᱤᱥ ᱵᱮᱱ ᱠᱟᱹᱢᱤᱭᱟ ᱛᱚᱠᱷᱚᱱ ᱠᱷᱟᱱ ᱜᱮ ᱨᱳᱜᱽ ᱟᱡᱟᱨ ᱜᱮ ᱩᱰᱩᱠᱚᱜ ᱠᱟᱱᱟ᱾
ᱳᱰᱳᱠᱚᱜ ᱠᱟᱱᱟ ᱦᱮᱸ᱾ ᱟᱵᱚ ᱫᱚ ᱦᱚᱸᱜᱼᱚᱭ ᱦᱤᱛᱚᱜ ᱫᱚ ᱢᱟᱱᱮ ᱡᱟᱦᱟᱸ ᱡᱤᱱᱤᱥ ᱡᱚᱢ ᱠᱟᱛᱮᱫ ᱢᱟᱱᱮ ᱫᱟᱲᱮ ᱟᱨᱡᱟᱣ ᱞᱟᱹᱠ ᱛᱤ ᱠᱟᱱᱟ ᱱᱤᱛᱚᱜ ᱫᱚ ᱱᱚᱣᱟ ᱠᱚ ᱡᱤᱱᱤᱥ ᱡᱚᱢ ᱠᱟᱛᱮᱫ ᱢᱟ ᱚᱫᱫᱷᱮᱠ ᱫᱟᱲᱮ ᱜᱮ ᱱᱟᱥᱟᱜ ᱠᱟᱱ᱾
ᱦᱳᱭ ᱦᱳᱭ᱾
ᱟᱫᱚ ᱟᱵᱚ ᱯᱩᱨᱟᱹᱯᱩᱨᱤ ᱛᱚ ᱟᱵᱚ ᱡᱟᱦᱟᱸ ᱱᱚᱣᱟ ᱠᱚ ᱡᱤᱱᱤᱥ ᱡᱚᱢ ᱠᱟᱛᱮᱫ ᱫᱚ ᱫᱟᱲᱮ ᱚᱱᱠᱟ ᱢᱚ ᱛᱚ ᱵᱟᱝ ᱦᱩᱭᱩᱜ ᱠᱟᱱ ᱛᱟᱵᱚᱱᱟ᱾
ᱦᱮᱸ᱾
ᱟᱫᱚ ᱡᱷᱚᱛᱚ ᱜᱮ ᱡᱩᱫᱤ ᱥᱟᱨ ᱡᱤᱱᱤᱥ ᱵᱚᱱ ᱡᱚᱢᱟ ᱛᱚ ᱚᱠᱟ ᱴᱷᱮᱱ ᱫᱚ ᱫᱟᱲᱮ ᱦᱩᱭᱩᱜᱼᱟ, ᱚᱫᱫᱷᱮᱠ ᱫᱟᱲᱮ ᱜᱮᱛᱚ ᱟᱵᱚᱣᱟᱜ ᱫᱚ ᱪᱟᱵᱟᱜᱼᱟ ᱦᱟᱸᱜ᱾
ᱦᱳᱭ ᱪᱟᱵᱟᱜ ᱠᱟᱱᱟ ᱥᱮ ᱜᱚᱝᱠᱮ᱾
ᱦᱮᱸ᱾ ᱟᱨ ᱱᱮᱛᱟᱨ ᱫᱚ ᱚᱠᱚᱭ ᱛᱤᱱᱟᱹᱜ, ᱦᱮᱸ?
ᱦᱮᱸ ᱞᱟᱹᱭ ᱵᱤᱱ ᱞᱟᱹᱭ ᱵᱤᱱ᱾
ᱞᱟᱹᱭ ᱫᱟᱹᱧ ᱱᱮᱛᱟᱨ ᱫᱚ ᱟᱨ ᱚᱠᱚᱭ ᱛᱤᱱᱟᱹᱜ ᱵᱚᱱ ᱡᱚᱢᱮᱜᱼᱟ ᱱᱮᱛᱟᱨ ᱡᱟᱦᱟᱸ ᱫᱚ ᱮᱸ ᱵᱤᱱᱟᱹ ᱥᱟᱨ ᱡᱤᱱᱤᱥ ᱫᱚ᱾ ᱡᱮᱢᱚᱱ ᱟᱵᱚᱣᱟᱜ ᱟ ᱟᱹᱰᱤ ᱨᱚᱠᱚᱢ ᱚᱱᱠᱟᱜᱮ ᱟᱲᱟᱜ ᱥᱟᱠᱟᱢ ᱠᱚ ᱢᱮᱱᱟᱜ-ᱟ ᱥᱮ ᱡᱟᱦᱟᱸ ᱫᱚ ᱵᱟᱝ ᱢᱟᱱᱮ ᱵᱤᱱᱟᱹ ᱥᱟᱨᱛᱮ ᱦᱩᱭᱩᱜᱼᱟ ᱟᱨ ᱚᱱᱟ ᱫᱚ ᱟᱡ ᱟᱡ ᱛᱮᱜᱮ ᱦᱩᱭᱩᱜᱼᱟ, ᱠᱤᱱᱛᱩ ᱚᱱᱟ ᱠᱚ ᱱᱮᱛᱟᱨ ᱫᱚ ᱚᱱᱠᱟ ᱵᱟ ᱵᱚᱱ ᱠᱩᱥᱤᱭᱟᱜ ᱠᱟᱱᱟ ᱧᱮᱞᱚᱜ ᱠᱟᱱᱟ᱾
ᱦᱳᱭ᱾ ᱦᱳᱭ ᱜᱚᱝᱠᱮ, ᱚᱱᱟ ᱢᱟ ᱴᱷᱤᱠ ᱜᱮᱵᱮᱱ ᱞᱟᱹᱭ ᱟᱠᱟᱫ, ᱱᱤᱛᱟᱨ ᱢᱟ ᱜᱚᱝᱠᱮ ᱧᱮᱞᱚᱜ ᱠᱟᱱᱟ ᱡᱟᱦᱟᱸ ᱫᱚ ᱮᱸ ᱡᱩᱛᱟᱹ ᱦᱚᱨᱚᱜ ᱦᱚᱸ ᱜᱚᱝᱠᱮ ᱥᱟᱨᱟᱠᱷᱚᱱᱚᱜ ᱦᱚᱸ ᱵᱟᱭ ᱵᱷᱟᱜᱮᱭᱟ᱾ ᱡᱟᱦᱟᱸ ᱥᱮᱫ ᱜᱮ ᱠᱟᱹᱢᱤ ᱛᱟᱢ ᱵᱚᱞᱚ ᱡᱟᱦᱟᱸ ᱥᱮᱫ ᱜᱮᱵᱚᱱ ᱪᱟᱞᱟᱜ
ᱦᱮᱸ᱾
ᱦᱮᱸ ᱜᱚᱝᱠᱮ ᱥᱟᱨᱟ ᱠᱷᱚᱱ ᱡᱩᱛᱟᱹ ᱦᱚᱨᱚᱜ ᱦᱚᱸ ᱵᱟᱭ ᱴᱷᱤᱠᱟ᱾ ᱪᱮᱫᱟᱜ ᱥᱮ ᱡᱩᱛᱟᱹ ᱦᱚᱨᱚᱜ ᱨᱮᱦᱚᱸ ᱢᱤᱫᱴᱮᱱ ᱨᱳᱜᱽ ᱞᱮᱠᱟ ᱢᱤᱫᱴᱟᱝ ᱛᱮᱭᱟᱨᱚᱜ ᱠᱟᱱᱟ᱾ ᱨᱳᱜᱽ ᱞᱮᱠᱟ ᱚᱛᱤᱨᱤᱠᱛᱚ ᱡᱟᱦᱟᱱᱟᱜ ᱡᱤᱱᱤᱥ ᱜᱮ ᱡᱟᱦᱟᱱᱟᱜ ᱜᱮᱵᱚᱱ ᱡᱟᱦᱟᱸ ᱵᱚᱱ ᱡᱚᱢ᱾ ᱥᱮ ᱚᱛᱤᱨᱤᱛᱚ ᱡᱟᱦᱟᱱᱟᱜ ᱡᱤᱱᱤᱥ ᱡᱚᱢ ᱟ ᱥᱮ᱾ ᱛᱚᱠᱷᱚᱱ ᱫᱚ ᱠᱟᱹᱴᱤᱡ ᱵᱷᱟᱹᱜᱤ ᱵᱟᱭ ᱵᱩᱡᱷᱟᱹᱜᱼᱟ ᱦᱚᱲᱢᱚ ᱨᱮᱦᱚᱸ ᱴᱮᱥ ᱴᱮᱥ ᱠᱟᱹᱴᱤᱡ ᱵᱩᱡᱷᱟᱹᱜᱼᱟ ᱴᱷᱤᱠ ᱛᱮᱢ ᱞᱟᱹᱭᱼᱟ ᱜᱚᱝᱠᱮ᱾ ᱡᱩᱛᱟᱹ ᱦᱚᱨᱚᱜ ᱦᱚᱸ ᱟᱹᱰᱤ᱾ ᱥᱟᱨᱟ ᱠᱷᱚᱱ ᱦᱚᱨᱚᱜ ᱯᱟᱹᱨᱠᱟᱹᱣ ᱦᱚᱸ ᱵᱟᱝ ᱴᱷᱤᱠᱟ ᱪᱮᱫᱟᱜ ᱥᱮ ᱜᱚᱝᱠᱮ ᱡᱟᱦᱟᱸ ᱠᱚ ᱞᱟᱹᱭ ᱦᱟᱲᱟᱢ ᱠᱚ ᱞᱟᱹᱭ ᱟᱠᱟᱫ᱾ ᱡᱮ ᱥᱮᱛᱟᱜ ᱯᱟᱭᱟᱨ ᱨᱮᱫᱚ ᱮᱠᱷᱮᱱ ᱡᱟᱲᱟᱢ ᱮᱠᱷᱮᱱ ᱡᱟᱸᱜᱟ ᱛᱮᱜᱮ ᱛᱟᱲᱟᱢ ᱵᱷᱟᱹᱜᱤᱭᱟ ᱥᱤᱥᱤᱨ ᱠᱚᱨᱮ ᱚᱱᱟ ᱜᱷᱟᱥ ᱪᱮᱛᱟᱱ ᱨᱮ᱾
ᱦᱳᱭ - ᱦᱳᱭ ᱼ ᱦᱳᱭ᱾
ᱡᱟᱸᱜᱟ ᱦᱚᱸ ᱟᱹᱰᱤ ᱠᱮᱴᱮᱡᱚᱜᱼᱟ ᱥᱟᱶ-ᱥᱟᱶ ᱛᱮ᱾ ᱦᱚᱲᱢᱚ ᱨᱮᱦᱚᱸ ᱟᱹᱰᱤ ᱵᱷᱟᱹᱜᱤᱭᱟ᱾
ᱟᱹᱰᱤ ᱟᱹᱰᱤ ᱟᱹᱰᱤ ᱱᱟᱯᱟᱭ ᱦᱩᱸ᱾ ᱚᱱᱮ ᱡᱮ ᱥᱮᱛᱟᱜ ᱨᱮ ᱚᱱᱮ ᱡᱮ ᱮᱠᱷᱮᱱ ᱠᱟᱴᱟ ᱠᱚᱛᱮ ᱵᱚᱱ ᱛᱟᱲᱟᱢᱟ ᱛᱟᱨᱯᱚᱨᱮ ᱚᱨ ᱪᱮᱫ ᱚᱱᱟ ᱡᱩᱫᱤ ᱟᱵᱚ᱾ ᱚᱱᱠᱟ ᱜᱷᱟᱥ ᱠᱚᱨᱮᱜ ᱵᱚᱱ ᱛᱟᱲᱟᱢᱟ ᱚᱱᱟ ᱠᱟᱴᱟ ᱨᱮᱱᱟᱜ ᱛᱟᱞᱠᱷᱟ ᱚᱱᱟ ᱥᱤᱥᱤᱨ ᱫᱟᱜ ᱛᱮᱵᱚᱱ ᱞᱚᱦᱚᱫ᱾ ᱫᱟᱲᱮᱭᱟᱛᱟ ᱢᱟ ᱵᱚᱱᱟ ᱡᱩᱚᱫᱤ ᱛᱟᱦᱚᱞᱮ ᱠᱷᱟᱱ ᱫᱚ ᱟᱵᱚ ᱢᱟᱱᱮ᱾ ᱟᱵᱚᱣᱟᱜ ᱧᱮᱞ ᱢᱮ ᱢᱟᱱᱮ ᱢᱚᱱᱮ ᱠᱚᱦᱚᱸ ᱟᱹᱰᱤ ᱱᱟᱯᱟᱭ ᱛᱟᱦᱮᱱᱟ ᱛᱟᱯᱚᱨ ᱟᱹᱰᱤ ᱱᱟᱯᱟᱭ ᱠᱟᱹᱴᱤᱡ ᱵᱚᱱ ᱵᱩᱡᱷᱟᱹᱣᱟ ᱦᱚᱲᱢᱚ ᱠᱚ᱾
ᱦᱳᱭ ᱜᱚᱝᱠᱮ᱾
ᱦᱮᱸ᱾ ᱟᱹᱰᱤ ᱜᱮ ᱚᱱᱟ ᱠᱚ ᱫᱟᱨᱟᱭ᱾ ᱛᱮ ᱟᱵᱚᱣᱟᱜ ᱦᱚᱲᱢᱚ ᱠᱚᱦᱚᱸ ᱟᱹᱰᱤ ᱱᱟᱯᱟᱭ ᱛᱟᱦᱮᱱᱟ ᱨᱳᱜᱽ ᱟᱡᱟᱨ ᱠᱚ ᱚᱱᱠᱟ ᱢᱚᱛᱚ ᱵᱟᱝ ᱧᱟᱢᱚᱜ᱾ ᱵᱚᱱᱟ ᱠᱤᱱᱛᱩ ᱚᱱᱠᱟ᱾ ᱱᱤᱛᱚᱜ ᱟᱫᱚ ᱱᱮᱛᱟᱨ ᱢᱟᱱᱮ ᱧᱮᱞᱚᱜ ᱠᱟᱱᱟ ᱟᱹᱰᱤ ᱠᱚᱢ ᱦᱚᱲ ᱜᱮᱵᱚᱱ᱾ ᱚᱱᱠᱟᱭᱟ ᱤᱭᱟᱹᱭ ᱫᱟᱵᱚᱱ ᱥᱮᱛᱟᱜ ᱨᱮ ᱚᱱᱠᱟ ᱛᱟᱲᱟᱢ ᱠᱚᱵᱚᱱ ᱛᱩᱫᱩᱜ᱾ ᱠᱟᱱᱟ ᱥᱮ ᱚᱱᱠᱟ ᱠᱟᱹᱴᱤᱡ᱾ ᱟᱵᱚᱣᱟᱜ ᱦᱚᱲᱢᱚ ᱠᱚ ᱠᱟᱹᱴᱤᱡ ᱵᱚᱱ ᱪᱟᱨᱪᱟᱣ ᱫᱟ ᱵᱟᱝ ᱧᱮᱞᱚᱜ ᱠᱟᱱᱟ ᱚᱱᱠᱟ ᱵᱤᱥᱤ ᱫᱚ᱾
ᱦᱳᱭ ᱜᱚᱝᱠᱮ ᱟᱹᱰᱤ ᱡᱟᱭᱜᱟ ᱨᱮᱞᱤᱧ ᱧᱮᱞ ᱠᱮᱫ ᱠᱚᱣᱟ ᱡᱟᱦᱟᱸ ᱫᱚ ᱦᱩᱭᱩᱜ ᱠᱟᱱᱟ ᱥᱮᱛᱟᱜ ᱯᱟᱭᱟᱨ᱾ ᱡᱟᱦᱟᱸ ᱟᱹᱰᱤ ᱟᱹᱰᱤ ᱫᱤᱥᱚᱢ ᱠᱚᱨᱮ ᱫᱚ ᱟᱹᱰᱤ ᱵᱷᱳᱨ ᱠᱷᱚᱱ ᱜᱮ ᱠᱟᱹᱢᱤ ᱠᱚ ᱪᱟᱞᱟᱜ ᱟ ᱛᱚ᱾ ᱚᱱᱟ ᱦᱚᱸ ᱡᱟᱭᱜᱟ ᱞᱤᱧ ᱧᱮᱞ ᱜᱚᱜᱚᱱᱟ᱾ ᱱᱮᱛᱟᱨ ᱫᱤᱱ ᱜᱮ ᱨᱚᱦᱚᱭ ᱥᱤᱡᱤᱱ ᱜᱮ ᱛᱚᱞᱟ ᱠᱚ ᱫᱤᱯᱤᱞ ᱠᱟᱛᱮ ᱮᱠᱮᱱ ᱡᱟᱸᱜᱟᱛᱮ ᱟᱲᱮ ᱟᱲᱮ ᱫᱚᱠᱚ ᱛᱟᱲᱟᱢᱟ ᱜᱷᱟᱥ ᱪᱮᱛᱟᱱ ᱛᱮ᱾ ᱟᱞᱤᱝ ᱜᱟᱝᱠᱮ ᱩᱱᱠᱩ ᱥᱟᱶ ᱦᱚᱸ ᱨᱚᱯᱚᱲ ᱵᱟᱲᱟ ᱦᱩᱭ ᱠᱟᱱᱟ᱾ ᱠᱩᱞᱤ ᱵᱟᱲᱟ ᱠᱚ ᱞᱤᱧ ᱡᱮ ᱟᱲᱮ ᱟᱲᱮ ᱫᱚᱯᱮ ᱛᱟᱲᱟᱢᱟ ᱡᱮ ᱡᱩᱛᱟᱹ᱾ ᱦᱚᱲ ᱞᱮᱠᱷᱟᱱ ᱵᱟᱝ ᱱᱟᱯᱟᱭ ᱠᱚᱜ ᱪᱮᱫᱟᱜ ᱥᱮ ᱡᱟᱹᱱᱩ ᱠᱚᱦᱚᱸ ᱛᱟᱦᱮᱸ ᱫᱟᱲᱮᱭᱟ ᱛᱮ᱾ ᱜᱚᱝᱠᱮ ᱩᱱᱠᱩ ᱫᱚᱠᱚ ᱞᱟᱹᱭ ᱠᱮᱫᱟ ᱜᱚᱝᱠᱮ ᱱᱚᱭᱟ ᱠᱚ ᱢᱮᱱᱫᱟ᱾ ᱡᱮ ᱮᱠᱮᱱ ᱡᱟᱸᱜᱟ ᱛᱮ ᱛᱟᱲᱟᱢ ᱜᱷᱟᱥᱛᱟ ᱡᱟᱦᱟᱸ ᱥᱤᱥᱤᱨ᱾ ᱛᱟᱦᱮᱱᱟ ᱚᱱᱟᱜᱮ ᱡᱟᱸᱜᱟ ᱯᱩᱠᱠᱷᱮ ᱥᱟᱶ ᱥᱟᱶᱛᱮ ᱦᱚᱲᱢᱚ ᱨᱮᱦᱚᱸ ᱟᱹᱰᱤ ᱱᱟᱯᱟᱭᱟ᱾
ᱦᱳᱭ᱾ ᱦᱳᱭ ᱜᱚᱝᱠᱮ ᱥᱟᱹᱨᱤ ᱜᱮ ᱟᱹᱰᱤ ᱱᱟᱯᱟᱭ ᱜᱮ ᱚᱱᱟ ᱛᱮᱜᱮ ᱛᱚ ᱯᱟᱹᱦᱤᱞ ᱫᱚ ᱡᱮᱞᱮᱠᱟ᱾ ᱩᱱᱫᱚ ᱚᱱᱠᱟ ᱡᱩᱛᱟᱹ ᱠᱚᱦᱚᱸ ᱛᱚ ᱵᱟᱝ ᱛᱟᱦᱮᱸ ᱠᱟᱱᱟ ᱥᱮ?
ᱦᱮᱸ᱾
ᱛᱟᱦᱚᱞᱮ ᱛᱚᱠᱷᱚᱱ ᱢᱟ ᱩᱱᱠᱩ ᱫᱚ᱾ ᱜᱚᱴᱟ ᱜᱮ ᱢᱟᱴᱷ ᱛᱟᱢ ᱠᱷᱮᱛ ᱛᱟᱢ ᱵᱤᱨ ᱛᱟᱢ ᱵᱩᱨᱩ ᱛᱟᱢ᱾ ᱜᱚᱴᱟ ᱜᱮ ᱢᱟᱱᱮ ᱩᱱᱠᱩ ᱫᱚ ᱮᱠᱷᱮᱱ ᱡᱟᱸᱜᱟ ᱠᱚᱛᱮ ᱜᱮᱠᱚ ᱪᱟᱞᱟᱜ ᱠᱟᱱ ᱛᱟᱦᱮᱸᱫ᱾
ᱦᱳᱭ ᱦᱳᱭ᱾
ᱟᱨ ᱱᱮᱛᱟᱨ ᱫᱚ ᱦᱚᱸᱜᱼᱚᱭ ᱧᱮᱞ ᱵᱤᱱ ᱢᱟᱱᱮ ᱡᱩᱛᱟᱹ ᱪᱷᱟᱰᱟ᱾ ᱦᱩᱢ ᱡᱟᱦᱟᱸ ᱛᱮᱜᱮ ᱵᱟᱠᱚ ᱛᱩᱫᱩᱜ ᱠᱟᱱᱟ᱾
ᱦᱳᱭ ᱜᱚᱝᱠᱮ
ᱚᱱᱟ ᱢᱟᱛᱚ ᱴᱷᱤᱠ ᱜᱮᱵᱮᱱ ᱞᱟᱹᱭ ᱠᱟᱫᱟ ᱜᱚᱝᱠᱮᱼᱼ ᱱᱮᱛᱟᱨ ᱢᱟ ᱜᱚᱝᱠᱮ ᱡᱟᱦᱟᱸ ᱧᱮᱞᱚᱜ ᱠᱟᱱᱟ ᱡᱟᱦᱟᱸ ᱠᱷᱮᱛ ᱠᱚᱨᱮ ᱡᱟᱦᱟᱸ ᱥᱟᱨ ᱠᱚᱵᱚᱱ ᱵᱮᱵᱚᱦᱟᱨ ᱫᱟ, ᱠᱮᱢᱤᱠᱮᱞ ᱡᱟᱛᱤᱳ ᱥᱟᱨ ᱛᱤᱡᱩ ᱠᱚᱦᱚᱸ ᱜᱚᱝᱠᱮ ᱠᱚ ᱡᱟᱦᱟᱸ ᱠᱚ ᱛᱟᱦᱮᱱ ᱠᱟᱱ ᱞᱮᱸᱰᱮᱫ ᱠᱚᱼᱼ ᱠᱮᱪᱩᱳ ᱠᱚ ᱩᱱᱠᱩ ᱦᱚᱸ ᱜᱚᱝᱠᱮ ᱫᱚ ᱜᱚᱡ ᱪᱟᱵᱟᱜ ᱠᱟᱱ ᱫᱚᱠᱚ ᱥᱟᱨ ᱮᱢ ᱮᱢ ᱛᱮ᱾
ᱦᱮᱸ ᱜᱩᱡᱩᱜ ᱠᱟᱱᱟ ᱠᱚ᱾
ᱡᱮ ᱵᱩᱨᱩᱡ ᱞᱮᱠᱷᱟᱱ ᱞᱟᱦᱟᱛᱮᱢᱟ ᱵᱟᱹᱫᱽ ᱠᱚᱨᱮ ᱵᱟᱹᱭᱦᱟᱹᱲ ᱠᱚᱨᱮᱜ ᱧᱮᱞᱚᱜ ᱠᱟᱱ ᱛᱟᱦᱮᱸᱜ ᱡᱮᱼᱼ ᱞᱮᱸᱰᱮᱫ ᱠᱩ ᱠᱤᱭᱩ ᱠᱩᱠᱩ ᱵᱩᱨᱩᱡ ᱛᱟᱦᱮᱸᱜ ᱥᱤᱭᱳᱜ ᱥᱚᱢᱚᱭ ᱟᱹᱰᱤ ᱟᱞᱜᱟᱛᱮ ᱥᱤᱭᱳᱜ ᱠᱟᱱ ᱛᱟᱦᱮᱸᱜ᱾ ᱱᱮᱛᱟᱨ ᱢᱟ ᱜᱚᱝᱠᱮ ᱩᱱᱠᱩ ᱵᱟᱝ ᱧᱟᱢ ᱠᱟᱛᱮᱫ ᱴᱮᱠᱴᱟᱨ ᱛᱮᱦᱚᱸ ᱜᱚᱝᱠᱮ ᱥᱮᱨᱚᱠᱚᱢ ᱵᱟᱭ ᱥᱤᱭᱳᱜ ᱠᱟᱱᱟ᱾
ᱵᱟᱝᱼᱟ᱾ ᱠᱟᱨᱚᱱ ᱛᱚ ᱠᱷᱚᱱ ᱫᱚ ᱩᱱᱠᱩ ᱠᱚᱠᱚ ᱢᱩᱨᱩᱡ ᱞᱮᱠᱷᱟᱱ ᱫᱚ ᱚᱱᱟ ᱡᱟᱦᱟᱸᱼᱼ ᱠᱷᱮᱛ ᱠᱚ ᱚᱱᱟ ᱠᱚ ᱟᱹᱰᱤ ᱜᱮ ᱟᱞᱜᱟᱜ ᱠᱟᱱ ᱛᱟᱦᱮᱸᱫᱼᱟ
ᱦᱳᱭ ᱦᱳᱭ ᱟᱞᱜᱟᱜ ᱫᱚᱦᱚᱭᱮᱫ ᱛᱟᱦᱮᱸᱟᱠᱚ ᱩᱱᱠᱩ ᱜᱮ᱾
ᱦᱮᱸ ᱦᱟᱥᱟ ᱠᱚ ᱟᱹᱰᱤ ᱱᱚᱨᱚᱢ ᱛᱟᱦᱮᱱ ᱠᱟᱱ ᱛᱟᱦᱮᱸᱜᱼᱟ ᱱᱟᱥᱮ ᱱᱟᱜᱼᱼ ᱛᱮᱜᱮ ᱤᱭᱟᱹᱜ ᱛᱟᱦᱮᱸᱜᱼᱟ ᱟᱹᱰᱤ ᱪᱮᱨᱦᱟ ᱥᱤᱭᱚᱜ ᱛᱟᱦᱮᱸᱜᱼᱟ᱾
ᱥᱤ ᱜᱟᱱᱚᱜ ᱛᱟᱦᱮᱸᱜ᱾
ᱦᱩᱸ
ᱱᱮᱛᱟᱨ ᱢᱟ ᱜᱚᱢᱠᱮ ᱟᱸᱫᱚ ᱫᱤᱱ ᱫᱤᱱᱛᱮ ᱚᱱᱟ ᱥᱟᱨ ᱠᱚᱦᱚᱸᱼᱼ ᱫᱚᱢᱮ ᱠᱚ ᱮᱢᱟᱜ ᱠᱟᱱᱟ ᱠᱷᱚᱛ ᱫᱚ ᱤᱱᱟᱹᱜ ᱵᱟᱠᱚ ᱵᱮᱵᱚ, ᱦᱟᱨᱮᱫᱟ ᱛᱟᱦᱚᱞᱮ ᱜᱚᱝᱠᱮ ᱟᱯᱮ ᱥᱮᱫ ᱛᱟᱦᱚᱞᱮᱼᱼ ᱜᱟᱹᱭ ᱰᱟᱹᱝᱨᱤ ᱠᱚᱫᱚ ᱢᱮᱱᱟᱜ ᱠᱚᱣᱟ ᱥᱮ ᱵᱟᱝ ᱛᱟᱞᱦᱮ?
ᱦᱮᱸ ᱦᱮᱸ ᱜᱚᱝᱠᱮ ᱢᱮᱱᱟᱜ ᱠᱚᱣᱟ᱾
ᱜᱚᱝᱠᱮ ᱟᱞᱮᱥᱮᱜ ᱦᱚᱸ ᱢᱮᱱᱟᱜ ᱠᱚᱣᱟ ᱜᱚᱝᱠᱮ ᱱᱚᱛᱮ ᱦᱚᱸᱼᱼ
ᱚᱸᱻ
ᱛᱟᱦᱚᱞᱮ ᱜᱚᱢᱠᱮ ᱛᱟᱦᱚᱞᱮ ᱜᱟᱹᱭ ᱰᱟᱹᱝᱨᱤ ᱛᱟᱞᱠᱟᱣ ᱛᱤᱱᱟᱹᱜ ᱜᱟᱱᱠᱚ ᱫᱚᱦᱚᱣ ᱠᱟᱜ ᱠᱚᱣᱟ?
ᱦᱮᱸ ᱱᱤᱛᱚᱜ ᱫᱚ ᱚᱱᱠᱟ ᱞᱮᱠᱟ ᱫᱚ ᱚᱲᱟᱜ ᱨᱮᱫᱚ ᱟᱸ ᱯᱚᱱᱭᱟᱱᱟᱜ ᱢᱮᱱᱟᱜ ᱠᱚᱣᱟ᱾
ᱚᱸᱻ
ᱟᱨ ᱤᱭᱟᱹ ᱦᱚᱸ ᱚᱱᱛᱮ ᱛᱮ ᱟᱹᱵᱤᱱ ᱨᱮᱱ ᱛᱤᱱᱟᱹᱜ ᱜᱟᱱ ᱢᱮᱱᱟᱜ ᱠᱚᱣᱟ?
ᱜᱚᱝᱠᱮ ᱟᱞᱮᱫ ᱫᱚ ᱢᱮᱱᱟᱜ ᱠᱚᱣᱟ ᱰᱷᱮᱨ ᱜᱮ ᱥᱳᱞᱳ ᱥᱚᱛᱨᱚ ᱴᱤ ᱠᱚ ᱦᱩᱭᱩᱜᱼᱟ ᱜᱚᱝᱠᱮ,
ᱚᱸᱻ ᱟᱪᱪᱷᱟ ᱟᱪᱪᱷᱟ ᱱᱟᱯᱟᱭ ᱩᱱᱠᱩ ᱠᱚ ᱫᱚᱦᱚ ᱠᱚᱫᱚ ᱤᱭᱟᱹ ᱵᱷᱟᱜᱮ ᱜᱮᱭᱟ᱾
ᱦᱮᱸ ᱦᱳᱭ ᱜᱚᱝᱠᱮ ᱜᱟᱹᱭ ᱰᱟᱹᱝᱨᱤ ᱫᱚᱦᱚ ᱦᱚᱸ ᱟᱹᱰᱤ ᱵᱷᱟᱜᱮ ᱪᱮᱫᱟᱜ ᱥᱮ ᱜᱚᱢᱠᱮ ᱜᱟᱹᱭ ᱦᱚᱸ ᱜᱚᱢᱠᱮᱼᱼ ᱠᱷᱚᱛᱚᱢᱮ ᱠᱷᱚᱛᱚᱢᱮ ᱵᱟᱝ ᱠᱟᱱᱟ ᱥᱟᱶ ᱥᱟᱶ ᱛᱮ ᱥᱤᱭᱳᱜ ᱥᱚᱢᱚᱭ ᱦᱚᱸ ᱵᱮ ᱞᱟᱜᱟ ᱣᱭᱟᱭ ᱠᱟᱱᱟ᱾
ᱦᱮᱸᱻ
ᱥᱟᱶ ᱥᱟᱶ ᱛᱮ ᱱᱟᱛᱮ ᱛᱚᱣᱟ ᱠᱚᱦᱚᱸ ᱜᱟᱹᱭ ᱠᱚᱫᱚ ᱠᱚ ᱩᱢᱩᱜ ᱠᱟᱱᱟ ᱰᱟᱝᱨᱤ ᱠᱚᱫᱚ ᱠᱚ ᱥᱤᱭᱚᱜ ᱠᱚᱵᱚᱱ ᱡᱚᱲᱟᱭᱮᱜ ᱠᱚᱣᱟ ᱦᱚᱛᱚ ᱠᱚ ᱮᱢᱟᱵᱚᱱ ᱠᱟᱱᱟ᱾
ᱦᱟᱸᱭ
ᱥᱟᱦᱟᱨ ᱠᱷᱚᱡ ᱫᱚ ᱜᱚᱝᱠᱮ ᱚᱱᱟ ᱜᱟᱹᱭ ᱰᱟᱝᱨᱤ ᱫᱚᱦᱚ ᱵᱷᱟᱜᱮᱭᱟ ᱪᱮᱫᱟᱜ ᱥᱮ ᱜᱚᱝᱠᱮ ᱟᱹᱰᱤ ᱨᱚᱠᱚᱢᱟᱜ ᱯᱨᱚᱯᱷᱤᱴ ᱦᱩᱭᱩᱜ ᱠᱟᱱᱟ᱾
ᱦᱮᱸᱻ ᱦᱮᱸ ᱛᱟᱯᱚᱨᱮ ᱚᱨᱚ ᱢᱤᱫᱴᱟᱝ ᱧᱮᱞᱚᱜᱼᱟ ᱚᱱᱠᱟ ᱡᱚᱫᱤ ᱠᱩ ᱠᱚ ᱛᱟᱦᱮᱱᱟ᱾ ᱟᱨ ᱛᱟᱦᱞᱮ ᱠᱷᱟᱱ ᱫᱚ ᱟᱵᱚ ᱦᱚᱸ ᱟᱸ ᱢᱟᱱᱮ ᱟᱹᱰᱤ ᱢᱟᱨᱟᱝ ᱢᱟᱨᱟᱝ ᱚᱝᱠᱟ ᱜᱮ᱾ ᱫᱩᱠ ᱨᱮᱵᱚᱱ ᱯᱟᱲᱟᱜ-ᱟ ᱩᱝᱠᱩ ᱜᱮᱠᱚ ᱚᱣᱟᱨ ᱫᱟᱲᱮᱭᱟᱵᱚᱱᱟ᱾
ᱦᱳᱭ ᱜᱚᱢᱴᱝᱠᱮ ᱚᱱᱟ ᱦᱚᱸ ᱦᱮᱸ ᱜᱮ, ᱠᱟᱛᱷᱟ ᱢᱟ ᱴᱷᱤᱠ ᱜᱮᱵᱮᱱ ᱞᱟᱹᱭ ᱠᱟᱫᱟ ᱜᱚᱝᱠᱮ᱾ ᱜᱚᱝᱠᱮ ᱛᱟᱦᱞᱮ ᱟᱯᱮ ᱥᱮᱫ ᱫᱚ ᱛᱟᱦᱞᱮ ᱜᱚᱝᱠᱮ ᱯᱳᱞᱴᱤ ᱠᱷᱚᱛ ᱠᱚᱫᱚ ᱠᱚ ᱵᱮᱵᱚᱦᱟᱨ ᱜᱮᱭᱟ ᱯᱮ ᱥᱮ ᱵᱟᱝ ᱛᱟᱦᱞᱮ?
ᱟᱸᱜ, ᱱᱚᱛᱮ ᱦᱮᱸ ᱵᱮᱵᱚᱦᱟᱨ ᱜᱮᱭᱟ ᱠᱚ ᱵᱮᱵᱚᱦᱟᱨ ᱫᱚ᱾ ᱟᱫᱚ ᱚᱱᱟ ᱫᱚ ᱵᱮᱴᱤᱥᱤ ᱧᱮᱞᱚᱜ-ᱟ ᱡᱮᱠᱷᱚᱱ ᱟᱞᱮ ᱦᱟᱱᱮ ᱟ-ᱟᱞᱩ ᱠᱚᱞᱮ ᱪᱟᱥ ᱜᱮᱭᱟ᱾
ᱦᱩᱸ᱾
ᱮᱸᱜ ᱩᱱ ᱚᱠᱛᱚ ᱚᱱᱟ ᱥᱟᱨ ᱠᱚ ᱵᱤᱥᱤ ᱠᱚ ᱵᱮᱵᱚᱦᱟᱨᱟ᱾
ᱚ᱾
ᱦᱳᱭ ᱜᱚᱝᱠᱮ, ᱪᱮᱫᱟᱜ ᱥᱮ ᱜᱚᱝᱠᱮ, ᱚᱱᱟ ᱵᱟᱝᱢᱟ ᱟᱹᱰᱤ ᱡᱟᱭᱜᱟ ᱨᱮᱜᱮ ᱟᱸᱡᱚᱢ ᱦᱩᱭ ᱠᱟᱱᱟ᱾ ᱩᱸᱜ, ᱯᱳᱞᱴᱤ ᱠᱷᱚᱛ ᱫᱚ ᱥᱮ ᱮᱞᱮᱠᱟ ᱟᱹᱰᱤ ᱡᱟᱹᱥᱛᱤ ᱜᱮ ᱠᱟᱹᱢᱤᱭᱟ᱾
ᱦᱮᱸ᱾
ᱜᱩᱨᱤᱡ ᱞᱮᱠᱟᱜᱮ ᱠᱟᱢᱤᱭᱟ, ᱠᱤᱨᱤᱧ ᱥᱟᱨ ᱠᱷᱚᱡᱫᱚ ᱟᱹᱰᱤ ᱵᱤᱥᱤ ᱜᱮ ᱵᱷᱟᱜᱤᱭᱟ᱾ ᱠᱷᱮᱛ ᱨᱮᱦᱚᱸ ᱡᱚᱢ ᱯᱚᱠ ᱠᱷᱮ ᱦᱚᱸ ᱮᱢᱟᱣᱟᱫᱟᱢ ᱠᱷᱮᱛᱨᱮ ᱡᱟᱦᱟᱸᱜᱮᱢ ᱡᱚᱢᱟ ᱟᱨᱡᱟᱣ ᱠᱟᱛᱮ᱾ ᱱᱟᱨᱟ ᱦᱩᱱᱟᱹ ᱮᱯᱷᱤᱨ ᱵᱟᱭ